ᱦᱮᱞᱳ
ᱟᱸᱡᱚᱢᱚᱜ ᱠᱟᱱᱟ
ᱦᱮᱸ ᱡᱚᱦᱟᱨ ᱜᱮ ᱤᱧᱟᱹᱜ ᱨᱚᱲ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ
ᱥᱟᱹᱜᱩᱱ ᱥᱮᱛᱟᱜ
ᱦᱳᱭ ᱥᱟᱜᱩᱱ ᱥᱮᱛᱟᱜ ᱪᱮᱫ ᱞᱮᱠᱟ ᱟᱯᱮ ᱥᱮᱫ ᱫᱚ ᱫᱟᱜ ᱡᱟᱹᱯᱩᱫ
ᱦᱮᱸ ᱫᱟᱜ ᱡᱟᱹᱯᱩᱫ ᱫᱚ ᱦᱚᱞᱟ ᱫᱚᱭ ᱫᱟᱜ ᱡᱟᱹᱯᱩᱫ ᱠᱮᱫ ᱜᱮᱭᱟᱭ ᱡᱳᱨ ᱜᱮ ᱟᱨ ᱛᱤᱦᱤᱧ ᱢᱟ ᱥᱮᱛᱟᱜ ᱠᱷᱚᱭ ᱥᱤᱛᱩᱝ ᱵᱟᱭ ᱥᱤᱛᱩᱝ ᱥᱤᱛᱩᱝ ᱠᱟᱫᱟ ᱟᱨ ᱨᱤᱢᱤᱞ ᱜᱮ ᱢᱮᱱᱟᱜ ᱟᱠᱟᱫᱟ ᱟᱨ ᱫᱟᱜ ᱠᱚᱫᱚ ᱵᱟᱝ ᱡᱚᱨᱚ ᱵᱟᱲᱟᱜ ᱠᱟᱱᱟ ᱱᱤᱛᱚᱜ ᱫᱚ
ᱟᱪᱪᱷᱟ
ᱚᱠᱟ ᱞᱮᱠᱟ
ᱟᱞᱮ ᱥᱮᱫ ᱫᱚ ᱫᱟᱜ ᱡᱟᱯᱩᱫ ᱫᱚ ᱥᱟᱨᱫᱤ ᱠᱟᱱᱟ, ᱦᱚᱞᱟ ᱠᱷᱚᱱ ᱜᱮ ᱫᱟᱜ ᱮᱫᱟᱭ ᱛᱮᱦᱚᱧ ᱦᱚ ᱫᱟᱜ ᱮᱫ ᱜᱮᱭᱟᱭ
ᱚ
ᱢᱟᱲᱟᱝ ᱵᱟᱭ ᱫᱟᱜ ᱮᱫ ᱛᱟᱦᱮᱱᱟ ᱛᱚ ᱦᱚᱞᱟ ᱠᱷᱚᱱ ᱫᱚ ᱫᱟᱜ ᱢᱚᱴᱟᱢᱩᱴᱤ ᱛᱟᱨᱟᱥᱤᱧ ᱠᱷᱚᱱ ᱫᱚᱭ ᱫᱟᱜ ᱮᱭᱟᱭ ᱱᱤᱛᱚᱜ ᱦᱚᱸ ᱵᱚᱱᱫᱚ ᱫᱚ ᱵᱟᱭ ᱵᱚᱱᱫᱚ ᱟᱠᱟᱫ ᱫᱟᱜ ᱡᱚᱨᱚᱜ ᱠᱟᱱ ᱜᱮᱭᱟ ᱾
ᱚ ᱦᱮᱸ ᱛᱚ
ᱟᱫᱚ ᱛᱮᱦᱮᱧ ᱢᱟ ᱛᱤᱨᱤᱥᱟ ᱡᱩᱱ ᱟᱫᱚ ᱟᱯᱮᱥᱮᱫ ᱦᱩᱞ ᱢᱟᱦᱟ ᱠᱚ ᱚᱱᱠᱟ ᱞᱮᱠᱟ ᱢᱟᱱᱟᱣ ᱵᱟᱲᱟᱣ ᱫᱚ ᱦᱩᱭᱩᱜ ᱠᱟᱱᱟ ᱥᱮ ᱵᱟᱝ?
ᱦᱚᱸ ᱦᱩᱭᱩᱜ ᱠᱟᱱᱟ ᱟᱫᱚ ᱫᱟᱜ ᱛᱮ ᱠᱟᱹᱴᱤᱡ ᱤᱭᱟᱹ ᱫᱷᱟᱨᱟ ᱟᱠᱟᱱᱟ ᱢᱟᱱᱟᱣ ᱦᱩᱭᱩᱜᱼᱟ ᱱᱟᱦᱟᱜ ᱧᱮᱞ ᱦᱩᱭᱩᱜ ᱠᱟᱱᱟ ᱥᱟᱫᱟᱭ ᱮᱫᱟ ᱥᱮ ᱵᱟᱝ-ᱟ
ᱦᱚᱸ ᱟᱞᱮ ᱥᱮᱫ ᱦᱚᱸ ᱦᱩᱞ ᱢᱟᱦᱟ ᱫᱚᱠᱚ ᱢᱟᱱᱟᱣ ᱜᱮᱭᱟ ᱛᱤᱦᱤᱧ ᱫᱚ
ᱦᱳᱭ
ᱦᱮᱸ
ᱪᱮᱜ ᱞᱮᱠᱟ ᱠᱚ ᱢᱟᱱᱟᱣᱟ ᱵᱷᱟᱹᱜᱤ ᱜᱮᱠᱚ ᱢᱟᱱᱟᱣᱟ
ᱦᱳᱭ ᱟᱞᱮ ᱥᱮᱫ ᱫᱚ ᱦᱩᱞ ᱢᱟᱦᱟ ᱫᱚ ᱢᱚᱸᱡᱽ ᱛᱮᱜᱮ ᱢᱟᱱᱟᱣ ᱫᱚ ᱦᱩᱭᱩᱜ ᱛᱟᱦᱮᱸᱫ-ᱟ ᱦᱟᱸᱜ ᱦᱚᱭ ᱱᱤᱛᱩᱴᱚᱜ ᱥᱟᱲᱮ ᱟᱴ ᱵᱟᱡᱟᱜ ᱟᱨ ᱯᱩᱡᱟᱹ ᱯᱟᱥᱟ ᱠᱚ ᱦᱩᱭᱩᱜᱼᱟ ᱟᱨ ᱤᱱᱟᱹ ᱛᱟᱭᱚᱢ ᱡᱟᱦᱟᱸᱭ ᱠᱚ ᱱᱮᱣᱛᱟ ᱯᱮᱲᱟ ᱱᱮᱣᱟᱛᱟ ᱟᱠᱟᱫ ᱠᱚᱣᱟ ᱠᱚ ᱩᱱᱠᱩ ᱠᱚᱫᱚ ᱢᱤᱫᱵᱟᱨ ᱠᱟᱛᱷᱟ ᱞᱟᱹᱜᱤᱫ ᱞᱟᱹᱭ ᱞᱟᱹᱜᱤᱫ ᱠᱚ ᱱᱮᱦᱚᱨ ᱟᱠᱚᱣᱟ ᱩᱱᱠᱩ ᱢᱤᱫᱵᱟᱨ ᱠᱟᱛᱷᱟ ᱠᱚ ᱞᱟᱹᱭᱟ ᱟᱫᱚ ᱤᱱᱟᱹ ᱪᱷᱟᱰᱟ ᱠᱟᱛᱮᱫ ᱟᱨᱦᱚᱸ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱞᱟᱹᱜᱤᱫ ᱟᱭᱢᱟ ᱞᱮᱠᱟᱱᱟᱜ ᱠᱷᱮᱞ ᱜᱮ ᱢᱮᱱᱟᱜ-ᱟ ᱡᱮᱢᱚᱱ ᱮᱠᱥᱚ ᱢᱤᱴᱟᱨ ᱫᱟᱹᱲ ᱛᱟᱨᱯᱚᱨ ᱛᱟᱨᱯᱚᱨᱮ ᱚᱝᱠᱚ ᱫᱟᱹᱲ ᱪᱟᱢᱚᱪ ᱫᱟᱹᱲ ᱚᱱᱟ ᱠᱚ ᱟᱭᱢᱟ ᱞᱮᱠᱟᱱᱟᱜ ᱢᱮᱱᱟᱜ-ᱟ ᱦᱳᱭ ᱟᱨ ᱩᱱᱠᱩ ᱟᱭᱳ ᱜᱚᱜᱚ ᱦᱚᱲ ᱛᱟᱠᱚ ᱞᱟᱹᱜᱤᱫ ᱫᱚ ᱵᱮᱡᱷᱟ ᱛᱩᱧ ᱥᱮ ᱚᱱᱟ ᱴᱩᱠᱩᱡ ᱫᱟᱞ ᱢᱮᱸᱫ ᱵᱮᱫ ᱠᱟᱛᱮᱜ ᱴᱷᱤᱞᱤ ᱫᱤᱯᱤᱞ ᱚᱱᱟ ᱠᱚ ᱫᱚᱦᱚ ᱦᱩᱭ ᱟᱠᱟᱱᱟ
ᱦᱮᱸ ᱟᱨ ᱤᱱᱟᱹ ᱪᱷᱟᱲᱟ ᱠᱟᱛᱮᱫ ᱛᱩᱢᱫᱟᱜ ᱴᱟᱢᱟᱠ ᱠᱟᱛᱮᱜ ᱜᱮ ᱯᱟᱛᱟ ᱮᱱᱮᱡ ᱫᱚᱦᱚ ᱦᱩᱭᱩ ᱟᱠᱟᱱᱟ ᱱᱚᱝᱠᱟ ᱠᱟᱛᱮᱜ ᱜᱮ ᱟᱞᱮᱥᱮᱫ ᱦᱩᱞ ᱢᱟᱦᱟ ᱫᱚ ᱢᱟᱱᱟᱣ ᱦᱩᱭᱩᱜ ᱛᱟᱦᱮᱸᱫ
ᱟᱞᱮ ᱥᱮᱫ ᱦᱚᱸ ᱢᱟᱱᱟᱣ ᱦᱩᱭᱩᱜ ᱜᱮᱭᱟ ᱟᱞᱮ ᱥᱮᱫ ᱫᱚ ᱱᱤᱛᱚᱜ ᱩᱢ ᱯᱷᱟᱨᱪᱟ ᱵᱟᱲᱟ ᱠᱟᱛᱮᱫ ᱦᱟᱸᱜ ᱥᱮᱱᱚᱜ ᱟᱞᱮ ᱱᱟᱭᱠᱮ ᱚᱲᱟᱜ᱾ ᱟᱨ ᱱᱟᱭᱠᱮ ᱚᱲᱟᱜ ᱠᱷᱚᱱ ᱦᱟᱸᱜ ᱛᱩᱢᱫᱟᱜ ᱴᱟᱢᱟᱠ ᱟᱛᱮᱜ ᱜᱮᱞᱮ ᱚᱰᱚᱠᱮᱭᱟ ᱱᱟᱦᱟᱜ ᱚᱱᱟ ᱵᱚᱸᱜᱟᱜ ᱴᱷᱮᱱ
ᱦᱮᱸ
ᱟᱫᱚ ᱫᱟᱜ ᱛᱮᱜᱮ ᱠᱟᱹᱴᱤᱡ ᱫᱮᱨᱤᱧᱚᱜᱚᱜ ᱠᱟᱱᱟ ᱦᱟᱸᱜ ᱫᱮᱨᱤ ᱧᱚᱜᱚᱜᱼᱟ ᱯᱟᱞᱮᱫ ᱱᱟᱥᱮᱱᱟᱜ ᱦᱚᱲ ᱠᱚᱱᱦᱟᱸᱜ ᱵᱟᱠᱚ ᱡᱟᱣᱨᱟ ᱞᱮᱱᱠᱷᱟᱱ ᱫᱟᱜ ᱵᱟᱭ ᱛᱷᱤᱨ ᱞᱮᱠᱷᱟᱱ ᱚᱸᱰᱚᱠ ᱵᱟᱭ ᱜᱟᱱᱚᱜ ᱠᱟᱱᱟ ᱥᱮ
ᱦᱮᱸ ᱟᱫᱚ ᱟᱞᱮᱥᱮᱫ ᱫᱚ ᱦᱟᱸᱜ ᱱᱚᱜᱼᱚᱭ ᱟᱛᱩ ᱨᱮᱫᱚ ᱵᱟᱝ ᱠᱟᱹᱴᱤᱡ ᱪᱷᱟᱰᱟ ᱧᱚᱜ ᱨᱮᱜᱮ ᱦᱩᱭᱩᱜ ᱠᱟᱱᱟ ᱡᱟᱦᱟᱸ ᱟᱞᱮ ᱵᱞᱚᱠ ᱨᱮ ᱛᱤᱱᱟᱹᱜ ᱜᱟᱱ ᱟᱛᱩ ᱢᱮᱱᱟᱜ-ᱟ
ᱦᱮᱸ
ᱚᱱᱟ ᱟᱛᱩ ᱨᱮᱱ ᱚᱱᱟ ᱚᱱᱟᱠᱚ ᱟᱛᱩ ᱢᱤᱞᱮᱜᱮ ᱢᱤᱫᱴᱷᱮᱡ ᱜᱮ ᱦᱩᱞ ᱢᱟᱦᱟ ᱫᱚ ᱢᱟᱱᱟᱣ ᱦᱩᱭᱩᱜ ᱛᱟᱦᱮᱸᱫ
ᱦᱮᱸ ᱟᱨ ᱚᱱᱠᱟ ᱢᱤᱫᱢᱤᱫᱴᱟ ᱟᱛᱩ ᱨᱮ ᱚᱱᱠᱟ ᱢᱟ ᱵᱟᱭ ᱢᱟᱱᱟ-ᱟ ᱵᱟᱨ ᱯᱮᱭᱟ ᱜᱚᱴᱟ ᱟᱛᱩ ᱦᱳᱭ ᱚᱱᱠᱟ ᱢᱟᱱᱮ ᱟᱞᱮ ᱴᱷᱮᱱ ᱦᱚᱸ ᱚᱱᱠᱟ ᱜᱮ ᱛᱚᱵᱮ ᱟᱞᱮ ᱟᱹᱛᱩ ᱱᱚᱝᱠᱟ ᱥᱩᱨ ᱨᱮᱜᱮ ᱦᱟᱸᱜ ᱢᱟᱱᱟᱣᱟᱠᱚ ᱟᱫᱚ ᱚᱸᱰᱮ ᱜᱮ ᱥᱮᱱᱚᱜ ᱦᱩᱭᱩᱜᱼᱟ ᱦᱟᱸᱜ ᱱᱤᱛᱚᱜ ᱥᱟᱯᱲᱟᱣ ᱵᱟᱲᱟ ᱦᱩᱭᱩᱜ ᱠᱟᱱᱟ ᱦᱟᱸᱜ ᱛᱟᱨᱵᱟᱫᱮ
ᱦᱮᱸ
ᱫᱟᱜ ᱜᱮ ᱧᱮᱞ, ᱧᱮᱞ ᱦᱩᱭᱩᱜ ᱠᱟᱱᱟ ᱪᱮᱫ ᱞᱮᱠᱟ ᱱᱟᱥᱮᱱᱟᱜ ᱛᱷᱤᱨ ᱧᱚᱜ ᱞᱮᱠᱷᱟᱱ ᱜᱮ ᱪᱟᱞᱟᱜ ᱦᱩᱭᱩᱜ-ᱟ ᱾
ᱟᱫᱚ ᱟᱯᱮᱥᱮᱫ ᱫᱚ ᱦᱚᱜ-ᱚᱭ ᱦᱩᱞ ᱢᱟᱦᱟ ᱢᱟ ᱫᱩᱠ ᱨᱮᱭᱟᱜ ᱫᱤᱱ ᱠᱟᱱᱟ ᱟᱫᱚ ᱟᱯᱮ ᱥᱮᱫ ᱳ ᱚᱱᱠᱟ ᱞᱮᱠᱟ ᱢᱟᱱᱮ ᱮᱱᱮᱡ ᱥᱮᱨᱮᱧ ᱪᱷᱟᱰᱟ ᱠᱟᱛᱮ ᱦᱚᱸ ᱱᱚᱝᱠᱟ ᱢᱟᱭᱤᱠ ᱵᱚᱥ ᱠᱚᱛᱮ ᱡᱟᱦᱟᱱᱟᱜ ᱯᱨᱳᱜᱨᱟᱢ ᱠᱚ ᱫᱚᱦᱚ ᱦᱩᱭ ᱠᱟᱱᱟ
ᱵᱟᱝ ᱚᱱᱠᱟ ᱯᱨᱳᱜᱨᱟᱢ ᱫᱚ ᱵᱟᱭ ᱫᱚᱦᱚ ᱦᱩᱭᱩᱭ ᱟᱠᱟᱱᱟ ᱫᱤᱱᱟᱹᱜ ᱛᱟᱨᱟᱥᱤᱧ ᱵᱮᱲᱟ ᱜᱮ ᱚᱱᱟ ᱪᱮᱫ ᱠᱚ ᱵᱮᱱᱟᱜ-ᱟ ᱜᱤᱫᱽᱨᱟᱹ ᱠᱚᱣᱟᱜ
ᱦᱳᱭ
ᱟᱨ ᱱᱤᱛᱚᱜ ᱫᱚ ᱵᱚᱸᱜᱟ ᱵᱩᱨᱩ ᱜᱮ ᱦᱩᱭᱩᱜ-ᱟ ᱟᱨ ᱫᱷᱤᱱᱟᱹᱝ ᱫᱚ ᱥᱯᱴ ᱦᱚᱸ ᱦᱩᱭᱩᱜ-ᱟ ᱜᱤᱫᱽᱨᱟᱹ ᱠᱚᱣᱟᱜ ᱤᱱᱟᱹ ᱠᱚᱜᱮ ᱡᱟᱦᱟᱱᱟᱜ ᱯᱨᱳᱜᱨᱟᱢ ᱠᱚᱫᱚ ᱵᱟᱭ ᱫᱚᱦᱚ ᱦᱩᱭ ᱠᱟᱱᱟ
ᱦᱳᱭ ᱚᱱᱟ ᱢᱟᱭᱤᱠ ᱵᱚᱠᱥᱚ ᱟᱛᱮ ᱟᱸ ᱯᱷᱟᱱᱥᱮᱱ ᱠᱚᱫᱚ ᱚᱱᱟ ᱫᱚ ᱮᱠᱟᱞ ᱮᱠᱟᱱᱛᱚ ᱜᱮ ᱞᱟᱹᱠᱛᱤ ᱫᱚ ᱤᱧ ᱫᱚ ᱵᱟᱹᱧ ᱢᱚᱱᱮᱭᱮᱫ ᱠᱟᱱᱟ ᱱᱚᱝᱠᱟ ᱫᱩᱠ ᱞᱮᱠᱟᱱ ᱫᱤᱱᱨᱮ ᱡᱮ ᱯᱷᱟᱱᱥᱮᱱ ᱦᱩᱭᱩᱜ-ᱟ ᱮᱱᱮᱡ ᱵᱟᱲᱟ ᱚᱱᱟ ᱠᱚᱫᱚ ᱤᱧ ᱤᱧ ᱫᱚ ᱞᱟᱹᱠ ᱡᱟᱹᱥᱛᱤ ᱫᱚ ᱵᱟᱹᱧ ᱢᱚᱱᱮᱭᱮᱫ ᱠᱟᱱᱟ ᱟᱫᱚ ᱟᱢ ᱚᱠᱟ ᱞᱮᱠᱟᱢ ᱢᱚᱱᱮᱫ ᱠᱟᱱᱟ ᱾
ᱦᱳᱭ ᱚᱱᱟ ᱠᱚᱢᱟ ᱫᱚᱨᱠᱟᱨ ᱵᱟᱝᱟ ᱾ ᱪᱮᱫᱟᱜ ᱥᱮ ᱟᱹᱠᱤᱱ ᱛᱤᱱᱟᱹᱜ ᱠᱚᱥᱴᱚ ᱠᱟᱛᱮᱫ ᱟᱵᱚ ᱞᱟᱹᱜᱤᱫ ᱟᱹᱠᱤᱱ ᱡᱤᱣᱤ ᱠᱤᱱ ᱟᱞᱟᱭ ᱠᱮᱜ-ᱟ ᱟᱨ ᱟᱵᱚ ᱚᱱᱟ ᱵᱮᱲᱟᱨᱮ ᱨᱟᱹᱥᱠᱟᱹᱭᱟᱵᱚᱱ ᱚᱱᱟ ᱢᱟ ᱮᱠᱟᱞ ᱵᱟᱭ ᱡᱩᱛᱩᱜ ᱠᱟᱱᱟ
ᱦᱳᱭ ᱟᱫᱚ ᱨᱟᱹᱥᱠᱟᱹ ᱟᱫᱚ
ᱟᱫᱚ ᱩᱱᱠᱤᱱ ᱵᱟᱨᱮ ᱛᱮᱜᱮ ᱦᱩᱞ ᱢᱟᱦᱟ ᱤᱫᱤ ᱠᱟᱛᱮᱜ ᱥᱮᱨᱮᱧ ᱥᱮ ᱚᱱᱚᱲᱦᱮ ᱚᱱᱟ ᱠᱚᱫᱚ ᱞᱟᱹᱭ ᱫᱚ ᱱᱟᱯᱟᱭ ᱜᱮᱭᱟ ᱢᱮᱱᱠᱷᱟᱱ ᱚᱱᱟ ᱢᱟᱭᱤᱠ ᱵᱚᱠᱥᱚ ᱟᱛᱮ ᱮᱱᱮᱡ ᱥᱮ ᱯᱷᱟᱱᱥᱮᱱ ᱚᱱᱮ ᱚᱱᱟ ᱫᱚ ᱮᱠᱟᱞ ᱜᱮ ᱞᱟᱹᱠᱛᱤ ᱫᱚ ᱵᱟᱝ ᱠᱟᱱᱟ
ᱢᱟᱱᱮ ᱟᱹᱠᱤᱱᱟᱜ ᱵᱟᱨᱮᱛᱮ ᱟᱹᱠᱤᱱᱟᱜ ᱡᱤᱵᱚᱱᱤ ᱵᱟᱨᱮᱛᱮ ᱞᱟᱹᱭ ᱫᱚ ᱴᱷᱤᱠ ᱜᱮᱭᱟ ᱜᱤᱫᱽᱨᱟᱹ ᱠᱚ ᱥᱠᱯᱟᱴ ᱚᱱᱟ ᱩᱱ ᱥᱚᱢᱚᱭ ᱞᱟᱹᱭᱫᱚ ᱴᱷᱤᱠ ᱜᱮᱭᱟ ᱜᱤᱫᱽᱨᱟᱹ ᱠᱚᱠᱚ ᱥᱮᱬᱟᱭᱟ
ᱦᱳᱭ ᱜᱤᱫᱽᱨᱟᱹ ᱠᱚᱦᱚᱸ ᱦᱩᱞ ᱢᱟᱦᱟ ᱤᱫᱤ ᱠᱟᱛᱮᱫ ᱚᱱᱚᱲ ᱦᱮᱸ ᱠᱚᱦᱚᱸ ᱠᱚ ᱞᱟᱹᱭ ᱫᱟᱲᱤᱭᱟᱜᱼᱟ ᱾ ᱥᱟᱯᱲᱟᱣᱠᱚ ᱠᱷᱟᱱᱡ ᱦᱮᱸ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱾
ᱚᱸᱰᱮ ᱠᱷᱚᱱ ᱠᱚ ᱪᱷ ᱫᱟᱠᱚ ᱡᱮ ᱟᱵᱚᱨᱮᱱ ᱱᱩᱠᱤᱱ ᱫᱚ ᱟᱵᱚᱨᱮᱱ ᱵᱤᱨᱵᱟᱱᱴᱟᱜ ᱠᱟᱱᱟ ᱠᱟᱱᱟ ᱠᱤᱱ ᱦᱳᱭ ᱡᱟᱦᱟᱱᱟᱜ ᱟᱹᱠᱤᱱᱟᱜ ᱵᱟᱨᱮᱛᱮ ᱡᱟᱦᱱᱟᱜ ᱞᱟᱹᱭ ᱞᱮᱠᱷᱟᱡ ᱡᱚᱛᱚᱣᱟᱜ ᱠᱤᱱ ᱪᱮᱫ ᱟᱠᱚ ᱜᱤᱫᱽᱨᱟᱹ ᱠᱚ
ᱦᱳᱭ ᱦᱳᱭ ᱟᱭᱢᱟ ᱦᱚᱲ ᱜᱮ ᱵᱟᱝ ᱠᱚ ᱵᱟᱲᱟᱭᱟ ᱾
ᱟᱭᱢᱟ ᱦᱚᱲᱜᱮ ᱥᱮᱬᱟ ᱦᱚᱲ ᱦᱚᱸ ᱵᱟᱠᱚ ᱵᱟᱲᱟᱭ ᱟᱠᱟᱫ ᱜᱮᱭᱟ ᱡᱮ ᱫᱚ ᱠᱤᱱ ᱫᱚ ᱪᱮᱫ ᱪᱤᱞᱤ ᱠᱟᱱᱟ ᱠᱤᱱ ᱢᱮᱱᱛᱮ ᱵᱟᱲᱟᱭᱟᱠᱚ ᱢᱩᱨᱛᱤ ᱛᱷᱟᱯᱚᱱ ᱠᱟᱫᱼᱟ ᱠᱚ ᱛᱷᱟᱯᱚᱱ ᱟᱠᱟᱼᱟ ᱠᱚ ᱪᱤᱞᱤ ᱠᱟᱱᱟ ᱠᱤᱱ ᱚᱱᱟ ᱵᱟᱨᱮ ᱪᱮᱫ ᱦᱚᱸ ᱵᱟᱠᱚ ᱵᱟᱲᱟᱟᱭᱟ ᱾
ᱦᱮᱸ ᱵᱮᱥᱤ ᱦᱚᱲ ᱦᱚᱸᱫᱚ ᱵᱟᱠᱚ ᱵᱟᱲᱟᱭ ᱜᱮᱭᱟ ᱥᱤᱫᱩ ᱠᱟᱹᱱᱩ ᱥᱮ ᱪᱟᱸᱫᱽ ᱵᱷᱟᱭᱨᱳ ᱯᱷᱩᱞᱳ ᱪᱷᱟᱱᱚ ᱱᱩᱠᱩ ᱩᱱᱠᱩ ᱫᱚ ᱪᱤᱞᱤ ᱠᱟᱱᱟ ᱠᱚ ᱟᱫᱚᱢ ᱦᱚᱲ ᱜᱮ ᱵᱟᱝᱠᱚ ᱵᱟᱲᱟᱭ ᱜᱮᱭᱟ ᱡᱮ ᱱᱩᱠᱩ ᱦᱩᱞᱜᱟᱹᱨᱭᱟᱹ ᱟᱨ ᱧᱩᱛᱩᱢ ᱟᱸᱡᱚᱢ ᱠᱟᱛᱮᱛ ᱦᱚᱸ ᱵᱟᱝᱠᱚ ᱵᱟᱲᱟᱭ ᱜᱮᱭᱟ ᱩᱱᱠᱩ ᱫᱚ ᱟᱹᱰᱤ ᱢᱟᱨᱟᱝ ᱦᱩᱞᱜᱟᱹᱨᱭᱟᱹ ᱟᱵᱚ ᱫᱤᱥᱚᱢ ᱞᱟᱹᱜᱤᱫ ᱡᱤᱣᱤ ᱠᱚ ᱟᱞᱟᱭ ᱟᱠᱟᱫᱟ ᱟᱵᱚ ᱠᱚ ᱱᱟᱯᱟᱭ ᱛᱮ ᱫᱚᱦᱚ ᱞᱟᱹᱜᱤᱫ ᱦᱚᱜ ᱱᱚ-ᱚᱭ ᱟᱫᱚ ᱚᱱᱟᱠᱚᱜᱮ ᱦᱩᱰᱤᱧ ᱦᱩᱰᱤᱧ ᱢᱟᱹᱭ ᱵᱟᱹᱵᱩ ᱛᱮᱠᱚ ᱦᱩᱸ ᱵᱩᱡ ᱟᱠᱚ ᱥᱮᱬᱟᱭᱟᱠᱚ ᱵᱟᱲᱟᱭᱟᱠᱚ ᱚᱱᱟ ᱠᱚ ᱞᱟᱹᱜᱤᱫ ᱡᱟᱦᱟᱸᱭ ᱱᱮᱣᱛᱟ ᱯᱮᱲᱟ ᱚᱱᱟ ᱵᱟᱨᱮᱛᱮ ᱵᱟᱲᱟᱭᱟᱠᱚ ᱱᱟᱯᱟᱭ ᱧᱚᱜ ᱩᱱᱠᱩ ᱠᱚ ᱢᱤᱫᱵᱟᱨ ᱠᱟᱛᱷᱟ ᱞᱟᱹᱭ ᱦᱚᱪᱚ ᱞᱮᱠᱷᱟᱡ ᱩᱱᱠᱩ ᱵᱟ ᱦᱩᱰᱤᱧ ᱧᱚᱜ ᱢᱟᱹᱭ ᱵᱟᱹᱵᱩ ᱛᱟᱠᱚ ᱚᱱᱟ ᱠᱚ ᱤᱫᱤ ᱠᱟᱛᱮᱜ ᱠᱤᱪᱷᱩ ᱫᱚᱠᱚ ᱵᱩᱡᱟ ᱟᱨ ᱡᱟᱦᱟᱸᱭ ᱠᱚ ᱵᱟᱝ ᱵᱟᱠᱚ ᱵᱟᱲᱟᱭᱟ ᱩᱱᱠᱩ ᱠᱚᱦᱚᱸ ᱠᱚ ᱵᱩᱡᱽ ᱡᱚᱱᱚᱜᱼᱟ ᱥᱮ
ᱦᱮ ᱞᱟᱹᱭ ᱞᱮᱠᱷᱟᱱ ᱵᱩᱡ ᱟᱠᱚ
ᱦᱳᱭ ᱦᱳᱭ
ᱟᱯᱮ ᱥᱮᱫ ᱫᱚ ᱦᱩᱭᱩᱜ ᱜᱮᱭᱟ ᱚᱱᱠᱟ ᱱᱮᱣᱛᱟ ᱠᱚᱜᱮᱭᱟᱯᱮ ᱯᱮᱲᱟ ᱠᱚ ᱤᱭᱟᱹ ᱠᱚ ᱡᱟᱦᱟᱸᱭ ᱚᱱᱠᱟ ᱵᱟᱲᱟᱭ ᱞᱮᱠᱟᱱ ᱠᱚ
ᱦᱳᱭ ᱟᱨ ᱡᱟᱦᱟᱸᱭ ᱵᱟᱲᱟᱭ ᱞᱮᱠᱟᱱ ᱠᱚ ᱢᱚᱱᱮ ᱦᱩᱭᱩᱜᱼᱟ ᱡᱮ ᱱᱩᱭ ᱱᱮᱣᱛᱟᱭ ᱦᱩᱭᱩᱜᱼᱟ ᱵᱟᱲᱟᱭᱟᱭ ᱱᱚᱣᱟ ᱤᱫᱤᱠᱟ ᱠᱟᱛᱮᱜ ᱯᱟᱥᱮᱨᱮ ᱨᱮᱱ ᱜᱮ ᱢᱮᱱᱟᱜ ᱠᱚᱣᱟ ᱦᱮᱸ ᱛᱟᱦᱮᱱ ᱜᱮᱭᱟ ᱠᱚ
ᱟᱯᱮ ᱫᱚ ᱛᱚᱵᱮ ᱥᱮᱱᱚᱜ ᱟᱯᱮᱥᱮ ᱵᱟᱝᱟ
ᱦᱳᱭ ᱟᱞᱮ ᱦᱚᱸ ᱪᱟᱞᱟᱜ ᱟᱞᱮ ᱦᱟᱸᱜ ᱱᱚᱜ ᱚᱭ ᱨᱤᱢᱤᱞ ᱵᱟᱲᱟ ᱟᱠᱟᱫᱟᱭ ᱛᱩᱯᱩ ᱵᱟᱲᱟ ᱦᱩᱭᱩᱜᱼᱟ ᱪᱟᱞᱟᱜ ᱦᱩᱭᱩᱜᱼᱟ ᱛᱤᱦᱤᱧ ᱞᱮᱠᱟᱱ ᱫᱤᱱ ᱫᱚ ᱪᱟᱞᱟᱜ ᱦᱩᱭᱩᱜ ᱜᱮᱭᱟ ᱥᱮᱴᱮᱨᱚᱜ ᱦᱩᱭᱩᱜ ᱜᱮᱭᱟ
ᱥᱮᱴᱮᱨ ᱦᱩᱭᱩᱜ ᱜᱮᱭᱟ ᱱᱤᱡᱮ ᱛᱮᱜᱮ ᱵᱟᱝ ᱥᱮᱴᱮᱨᱚᱜ ᱠᱷᱟᱱ ᱵᱟᱢ ᱢᱟᱱᱟ ᱠᱷᱟᱱ ᱟᱨ ᱟᱯᱱᱟᱨ ᱞᱟᱹᱜᱤᱫ ᱫᱚ ᱮᱴᱟᱜ ᱦᱚᱲ ᱫᱚ ᱵᱟᱝᱠᱚ ᱦᱤᱡᱩᱜᱼᱟ
ᱦᱳᱭ ᱮᱴᱟᱜ ᱦᱚᱲ ᱫᱚ ᱵᱟᱝ ᱠᱚ ᱦᱤᱡᱩᱜᱼᱟ ᱱᱚᱱᱮ ᱦᱚᱲᱜᱮ ᱥᱟᱹᱛ ᱥᱟᱯᱲᱟᱣ ᱠᱟᱛᱮ ᱪᱟᱞᱟᱜ ᱦᱩᱭᱩᱜᱼᱟ ᱟᱯᱱᱟᱨ ᱞᱟᱹᱜᱤᱫ ᱫᱚ ᱛᱤᱦᱤᱧ ᱞᱮᱠᱟᱱ ᱫᱤᱱᱨᱮ ᱢᱤᱫ ᱫᱤᱱ ᱠᱟᱹᱢᱤ ᱵᱟᱝ ᱟᱹᱠᱟᱹᱜᱼᱟ ᱡᱟᱦᱟᱸᱭ ᱟᱠᱚᱣᱟᱜ ᱡᱤᱣᱤ ᱠᱚ ᱱᱟᱥᱟᱣ ᱠᱮᱫᱟ ᱟᱵᱚ ᱞᱟᱹᱜᱤᱫ ᱥᱟᱨᱟ ᱡᱤᱵᱚᱱ ᱞᱟᱹᱜᱤᱫ ᱦᱮᱸᱥᱮ ᱵᱟᱝ ᱟᱨ ᱟᱵᱚ ᱢᱤᱫ ᱫᱤᱱ ᱠᱟᱹᱢᱤ ᱵᱟᱹᱜᱤ ᱠᱟᱛᱮ ᱪᱮᱫᱟᱜ ᱵᱟᱵᱚᱱ ᱪᱟᱞᱟᱣ ᱫᱟᱲᱮᱭᱟᱜᱼᱟ ᱪᱟᱞᱟᱜ ᱜᱮᱭᱟ ᱵᱚᱱ ᱛᱮᱦᱤᱧ ᱞᱮᱠᱟᱱ ᱫᱤᱱᱟᱜ ᱨᱮᱫᱚ
ᱦᱮᱸ ᱢᱤᱫ ᱫᱤᱱ ᱥᱚᱢᱚᱭ ᱮᱢ ᱞᱟᱹᱠᱛᱤ ᱠᱟᱱ ᱜᱮᱭᱟ
ᱦᱳᱭ ᱦᱳᱭ
ᱟᱨ ᱟᱯᱮ ᱥᱮᱫ ᱫᱚ ᱪᱟᱥᱵᱟᱥ ᱠᱚᱫᱚ ᱛᱤᱱᱟᱹᱜ ᱥᱟᱺᱜᱤᱧ
ᱪᱟᱥᱵᱟᱥ ᱠᱚᱫᱚ ᱦᱟᱸᱜ ᱥᱟᱺᱜᱤᱧ ᱧᱚᱜ ᱜᱮᱭᱟ ᱟᱫᱚ ᱛᱚᱞᱟ ᱠᱚᱫᱚ ᱜᱤᱰᱤ ᱵᱟᱲᱟ ᱦᱩᱭ ᱠᱟᱱᱟ ᱟᱫᱚ ᱫᱟᱜ ᱜᱮ ᱵᱟᱭ ᱫᱟᱜ ᱵᱟᱲᱟᱭᱮᱫᱟ ᱮᱢᱱᱤ ᱠᱷᱮᱛ ᱠᱚᱦᱚᱸ ᱢᱤᱫ ᱫᱷᱟᱣ ᱫᱚ ᱪᱟᱥ ᱮᱢ ᱦᱩᱭᱩ ᱠᱟᱱᱟ ᱟᱫᱚ ᱱᱚᱜ ᱚᱭ ᱫᱟᱜ ᱡᱟᱹᱲᱤ ᱵᱟᱝ ᱠᱷᱟᱹ ᱠᱷᱟᱹᱛᱤᱨ ᱛᱮ ᱨᱚᱦᱚᱭ ᱠᱚᱫᱚ ᱦᱟᱸᱜ ᱵᱟᱝ ᱞᱟᱦᱟᱣ ᱠᱟᱱᱟ ᱟᱫᱚ ᱛᱚᱞᱟ ᱠᱚᱦᱚᱸ ᱡᱚᱛᱚ ᱫᱚ ᱜᱤᱰᱤ ᱫᱚ ᱦᱟᱸ ᱱᱟᱦᱟᱜ ᱟᱹᱣᱨᱤ ᱦᱩᱭᱩᱜᱼᱟ ᱡᱟᱦᱟᱸ ᱜᱷᱩᱴᱩ ᱥᱮᱫ ᱨᱚᱦᱚᱭ ᱦᱩᱭᱩᱜᱼᱟ ᱚᱱᱟ ᱠᱚᱜᱮ ᱞᱟᱦᱟᱨ ᱜᱤᱰᱤ ᱦᱩᱭ ᱠᱟᱱᱟ ᱟᱨᱠᱤ ᱚᱱᱟ ᱵᱟᱹᱫᱽ ᱵᱟᱹᱭᱦᱟᱹᱲ ᱨᱮᱭᱟᱜ ᱫᱚ ᱵᱟᱹᱭᱦᱟᱹᱲ ᱠᱚᱨᱮ ᱭᱟᱜ ᱫᱚ ᱟᱹᱣᱨᱤ ᱜᱤᱰᱤ ᱦᱩᱭᱩᱜ ᱼᱟ ᱟᱯᱮ ᱥᱮᱫ ᱜᱮ ᱚᱠᱟ ᱞᱮᱠᱟ
ᱟᱞᱮ ᱥᱮᱫ ᱦᱚᱸ ᱚᱱᱠᱟᱜᱮ ᱫᱟᱜ ᱢᱟ ᱱᱚᱜᱼᱚᱭ ᱦᱚᱞᱟ ᱠᱷᱚᱱᱜᱮ ᱫᱟᱜᱮᱜᱟᱭ ᱡᱩᱨ ᱜᱮ ᱡᱩᱫᱤ ᱟᱨ ᱵᱟᱨ ᱥᱤᱧ ᱧᱤᱫᱟᱹ ᱫᱟᱜᱟ ᱛᱟᱞᱮ ᱨᱚᱦᱚᱭ ᱠᱚᱫᱚ ᱮᱦᱚᱵ ᱜᱚᱫᱚᱜᱼᱟ ᱢᱚᱴᱟᱢᱩᱴᱤ ᱥᱮ ᱪᱮ ᱪᱤᱠᱭᱟ ᱦᱟᱜ
ᱦᱳᱭ ᱛᱚ ᱫᱟᱜ ᱜᱮᱛᱚ ᱵᱟᱭ ᱫᱟᱜ ᱫᱟ ᱦᱚᱜᱼᱚᱭ ᱨᱤᱢᱤᱞ ᱢᱟᱭ ᱨᱟᱠᱟᱵ ᱫᱟ ᱰᱮᱞᱤᱜᱮ ᱦᱮᱸ ᱦᱚᱭ ᱫᱟᱭ ᱥᱮ ᱨᱤᱢᱤᱞ ᱥᱟᱰᱮ ᱵᱟᱲᱟ ᱠᱟᱛᱮᱫ ᱜᱮ ᱠᱚᱢ ᱧᱚᱜ ᱫᱟᱜ ᱠᱟᱛᱮᱫ ᱚᱱᱠᱟ ᱠᱟᱛᱮᱫ ᱜᱮ ᱵᱚᱱᱫᱚ ᱠᱟᱜ ᱠᱟᱱᱟ
ᱫᱟᱜ ᱠᱟᱱᱟ ᱫᱟᱜ ᱫᱚ ᱫᱟᱜ ᱟᱭ ᱚᱠᱟ ᱠᱚᱥᱮᱫ ᱫᱟᱜ ᱜᱟᱭ ᱜᱚᱴᱟ ᱛᱚᱞᱮ ᱦᱟᱹᱴᱤᱧ ᱦᱟᱹᱴᱤᱧᱮ ᱫᱟᱜᱮᱜᱼᱟ
ᱦᱳᱭ ᱦᱟᱹᱴᱤᱧ ᱦᱟᱹᱴᱤᱧᱮ ᱫᱟᱜ ᱮᱼᱟ ᱟᱞᱮᱥᱮᱫ ᱢᱟ
ᱴᱷᱤᱠ ᱜᱮ
ᱟᱹᱣᱨᱤ ᱫᱟᱜᱟᱭ ᱡᱮ ᱠᱷᱮᱛ ᱵᱟᱹᱫᱽ ᱨᱮ ᱫᱟᱜ ᱠᱚ ᱛᱚᱸᱵᱟᱣ ᱟᱠᱟᱱᱟ ᱥᱮ ᱪᱮᱫ ᱞᱮᱠᱟ ᱚᱱᱠᱟ ᱩᱱᱟᱹᱜ ᱡᱳᱨ ᱡᱟᱹᱥᱛᱤ ᱫᱚ ᱦᱟᱸᱜ ᱟᱹᱣᱨᱤ ᱫᱟᱜᱟ ᱚᱱᱟ ᱜᱮ ᱠᱟᱹᱴᱤᱡ ᱡᱟᱹᱥᱛᱤ ᱫᱚ ᱫᱟᱜ ᱠᱮᱫᱟᱭ ᱟᱨ ᱚᱱᱟ ᱟᱜᱮ ᱚᱱᱮ ᱢᱤᱫ ᱥᱚᱯᱛᱟ ᱞᱟᱦᱟ ᱠᱷᱟᱡ ᱵᱟᱨ ᱫᱤᱱ ᱫᱟᱜ ᱠᱮᱫᱟᱭ ᱟᱨ ᱚᱱᱟ ᱢᱟᱡᱷᱮ ᱨᱮᱢᱟ ᱵᱟᱭ ᱫᱟᱜ ᱞᱮᱫᱟ ᱟᱫᱚ ᱚᱱᱠᱟᱭ ᱥᱤᱛᱩᱝ ᱮ ᱠᱷᱟᱡ ᱨᱚᱦᱚᱲ ᱪᱟᱵᱟᱜ ᱠᱟᱱᱟ ᱫᱟᱜ ᱫᱚ ᱚᱱᱠᱟ ᱯᱨᱟᱭ ᱜᱮ ᱫᱟᱜ ᱤᱫᱤ ᱞᱮ ᱠᱷᱟᱱ ᱫᱚ ᱱᱟᱯᱟᱭ ᱠᱚᱜᱼᱟ᱾ ᱱᱚᱜᱼᱚᱭ ᱫᱟᱜ ᱠᱚ ᱛᱚᱢᱵᱟ ᱛᱟᱦᱮᱸ ᱠᱚᱜᱼᱟ
ᱟᱱᱮ ᱠᱷᱮᱛ ᱠᱚᱨᱮ ᱦᱚᱸ ᱫᱟᱜ ᱛᱟᱦᱮᱱᱟ᱾ ᱟᱨ ᱢᱤᱫ ᱫᱤᱱ ᱫᱟᱜ ᱮ ᱟᱭ ᱟᱨ ᱯᱮ ᱯᱩᱱ ᱫᱤᱱ ᱥᱤᱛᱩᱝᱮᱜᱼ ᱟᱭ ᱚᱱᱟ ᱢᱟ ᱨᱚᱦᱚᱲᱚᱜ ᱠᱟᱱᱟ ᱥᱮᱸ
ᱦᱳᱭ ᱦᱳᱭ ᱚᱱᱟ ᱫᱚ ᱨᱚᱦᱚᱲᱚᱜ ᱠᱟᱱᱟ ᱥᱮ ᱟᱫᱚ ᱟᱯᱮ ᱥᱮᱫ ᱫᱚ ᱪᱮᱫ ᱛᱮ ᱱᱟᱦᱟᱜ ᱵᱮᱥᱤ ᱠᱚ ᱥᱤᱭ ᱫᱟ, ᱴᱟᱠᱴᱟᱨ ᱛᱮ ᱥᱮ ᱮᱢᱱᱤ ᱚᱱᱠᱟ ᱰᱟᱝᱨᱤ ᱠᱟᱰᱟ ᱱᱚᱝᱠᱟᱱᱟᱜ
ᱟᱞᱮᱥ ᱫᱚ ᱵᱟᱱᱟᱨ ᱛᱮ ᱜᱮ ᱴᱮᱠᱴᱟᱨ ᱫᱟ ᱫᱤᱠᱩ ᱡᱟᱹᱥᱛᱤ ᱴᱮᱠᱴᱟᱨ ᱛᱮᱜᱮ ᱠᱚ ᱥᱤᱭᱟ ᱰᱟᱹᱝᱨᱤ ᱡᱚᱢᱟ ᱠᱚ ᱟᱠᱷᱨᱤᱧ ᱪᱟᱵᱟᱭᱮᱜ ᱠᱚᱣᱟ᱾
ᱦᱳᱭ
ᱴᱮᱠᱴᱟᱨ ᱛᱮᱜᱮ ᱠᱚ ᱥᱤᱭᱟ
ᱟᱞᱮ ᱥᱮᱫ ᱦᱚᱸ ᱱᱟᱦᱟᱜ ᱱᱮᱛᱟᱨ ᱫᱚ ᱴᱨᱟᱠᱴᱟᱨ ᱛᱮᱜᱮ ᱟᱹᱰᱤ ᱡᱟᱹᱥᱛᱤ ᱠᱚ ᱥᱤᱭᱟ ᱫᱟ᱾ ᱟᱹᱰᱤ ᱢᱤᱫᱵᱟᱨ ᱦᱚᱲ ᱢᱟᱴᱷ ᱨᱮᱠᱚ ᱧᱮᱞᱚᱜ ᱠᱟᱱᱟ ᱡᱮ ᱱᱟᱦᱮᱞ ᱛᱮᱠᱚ ᱥᱤᱭᱟ ᱫᱟ ᱟᱨ ᱯᱨᱟᱭ ᱞᱮᱠᱟ ᱦᱚᱲ ᱜᱮ ᱴᱟᱠᱴᱟᱨ ᱛᱮᱜᱮ ᱱᱟᱦᱟᱜ ᱠᱚ ᱥᱤᱭᱮᱫ ᱠᱟᱱᱟ᱾
ᱛᱚ ᱥᱩᱵᱤᱫᱟ ᱱᱚᱜ ᱱᱟ ᱴᱟᱠᱴᱟᱨ ᱛᱮ ᱠᱷᱟᱱ ᱫᱚ ᱢᱤᱫ ᱫᱤᱱ ᱨᱮᱜᱮ ᱟᱹᱰᱤ ᱢᱟᱨᱟᱝ ᱠᱚᱥᱤᱭᱟ᱾ ᱟᱫᱚ ᱱᱟᱦᱮᱞ ᱱᱟᱦᱮᱞ ᱢᱟ ᱩᱱᱟᱹᱜ ᱞᱚᱜᱚᱱ ᱵᱟᱭ ᱥᱤᱭᱟ
ᱦᱳᱭ ᱦᱳᱭ ᱚᱱᱮ ᱪᱟᱲᱮ ᱠᱟᱹᱢᱤ ᱦᱳᱭᱳᱜ ᱞᱟᱹᱜᱤᱫ ᱚᱱᱮ ᱱᱮᱛᱟᱨ ᱫᱚ ᱴᱟᱠᱴᱟᱨ ᱛᱮᱵᱚᱱ ᱥᱤᱭᱮᱫ ᱠᱟᱱᱟ᱾ ᱴᱚ ᱠᱚᱦᱚᱸ ᱵᱟᱝ ᱦᱩᱭᱩᱜᱼᱟ ᱟᱨ ᱚᱱᱮ ᱪᱟᱲ ᱛᱮ ᱥᱤᱜ ᱠᱟᱱᱟ ᱢᱟᱨᱟᱝ ᱢᱟᱨᱟᱝ ᱠᱷᱮᱛ ᱠᱚᱦᱚᱸ ᱨᱚᱦᱚᱭᱚᱜ ᱠᱟᱱᱟ᱾ ᱦᱳᱭ ᱚᱱᱟ ᱦᱚᱛᱮᱫ ᱛᱮ
ᱡᱟᱦᱟᱸ ᱵᱟᱨᱥᱤᱭᱟ ᱚᱱᱟ ᱢᱤᱫ ᱰᱚᱲᱮᱠ ᱵᱟᱨ ᱜᱷᱚᱱᱴᱟ ᱨᱮ
ᱦᱮᱸ
ᱟᱯᱮ ᱥᱮᱫ ᱫᱚ ᱮᱨ ᱜᱮᱭᱟ ᱠᱚ ᱥᱮ ᱱᱚᱝᱠᱟ ᱨᱚᱦᱚᱭ ᱟᱠᱚ
ᱟᱞᱮ ᱥᱮᱫ ᱫᱚ ᱯᱳᱭᱞᱳ ᱫᱚ ᱦᱩᱭᱩᱜ ᱠᱟᱱᱟ ᱦᱩᱲᱩ ᱞᱮ ᱨᱚᱦᱟ ᱮᱨᱟ ᱢᱟᱱᱮ ᱪᱟᱨᱟᱭᱟᱞᱮ ᱟᱫᱚ ᱚᱱᱟᱜᱮ ᱦᱟᱸᱜ ᱦᱟᱨᱟ ᱞᱮᱱᱠᱷᱟᱡ ᱚᱱᱟ ᱛᱩᱫ ᱠᱟᱛᱮᱜ ᱞᱚᱥᱚᱫ ᱠᱟᱛᱮᱜ ᱚᱱᱟ ᱦᱟᱸᱜ ᱢᱤᱫᱴᱟᱝ ᱢᱟᱱᱮ ᱨᱚᱦᱚᱭᱟᱞᱮ ᱚᱱᱟ ᱛᱩᱞᱟᱞᱮ ᱛᱩᱫᱟ ᱟᱹᱴᱤ ᱠᱟᱛᱮᱜ ᱚᱱᱟ ᱤᱫᱤ ᱠᱟᱛᱮᱜ ᱚᱱᱟ ᱢᱟᱴᱷ ᱨᱮ ᱚᱱᱟ ᱢᱤᱫᱴᱟᱝ ᱢᱤᱫᱴᱟᱝ ᱨᱚᱦᱚᱭ ᱦᱩᱭᱩᱜ ᱛᱟᱦᱮᱱᱟ ᱯᱷᱟᱸᱠᱟ ᱯᱷᱟᱸᱠᱟ ᱜᱮ ᱥᱟᱛᱴᱤ ᱜᱩᱪᱷᱤ ᱥᱟᱵ ᱠᱟᱛᱮ ᱞᱮ ᱨᱚᱦᱚᱭ ᱛᱟᱦᱮᱸᱫ ᱟᱞᱮᱥᱮᱫ ᱫᱚ ᱱᱚᱝᱠᱟ ᱫᱚ ᱟᱫᱚ ᱟᱯᱮ ᱥᱮᱫ ᱫᱚ ᱚᱠᱟ ᱞᱮᱠᱟ?
ᱟᱞᱮ ᱥᱮᱫ ᱫᱚ ᱱᱚᱝᱠᱟ ᱡᱮᱱᱚ ᱮᱨ ᱦᱚᱸᱠᱚ ᱮᱨ ᱜᱮᱭᱟ ᱢᱟᱱᱮ ᱜᱚᱴᱟ ᱠᱷᱮᱛ ᱮᱨ ᱟᱠᱚ ᱟᱨ ᱱᱤᱛᱚᱜ ᱡᱮᱢᱚᱱ ᱫᱟᱜᱟᱭ ᱱᱟᱦᱟᱜ ᱱᱤᱛᱚᱜ ᱟᱨᱚ ᱚᱱᱟ ᱠᱚ ᱥᱤ ᱫᱚᱦᱲᱟᱭᱟ ᱢᱟᱱᱮ ᱠᱟᱲᱦᱟᱱᱟᱠᱚ ᱦᱟᱸᱜ ᱟᱞᱮ ᱥᱮᱫ ᱫᱚ ᱠᱟᱲᱦᱟᱱ ᱠᱚ ᱞᱟᱹᱭᱟ
ᱚ ᱟᱪᱪᱷᱟ
ᱨᱚᱦᱚᱭ ᱦᱚᱠᱚ ᱨᱚᱦᱚᱭ ᱜᱮᱭᱟ ᱟᱫᱚ ᱡᱚᱛᱚ ᱚᱱᱠᱟ ᱵᱟᱠᱚ ᱤᱭᱟᱹ ᱫᱟᱲᱮᱭᱟᱜᱼᱟ ᱥᱮ ᱢᱟᱨᱟᱝ ᱢᱟᱨᱟᱝ ᱵᱟᱹᱫᱽ ᱛᱟᱠᱚ ᱩᱱᱠᱩ ᱠᱚ ᱵᱟᱠᱚ ᱧᱟᱢᱚᱜᱼᱟ ᱮᱱᱠᱷᱟᱱ ᱮᱨ ᱠᱟᱜᱟ ᱠᱚ
ᱦᱮᱸ ᱦᱮᱸ ᱱᱮᱛᱟᱨ ᱢᱟᱢ ᱩᱱᱠᱩ ᱢᱩᱱᱤᱥ ᱠᱚᱦᱚᱸ ᱵᱟᱝᱠᱚ ᱧᱟᱢᱚᱜ ᱠᱟᱱᱟ᱾ ᱠᱟᱹᱢᱤ ᱠᱚᱦᱚᱸ ᱠᱚ ᱠᱚᱢ ᱟᱠᱟᱜᱼᱟ ᱱᱤᱛ ᱚᱱᱠᱟ ᱧᱟᱢ ᱜᱮ ᱵᱟᱠᱚ ᱧᱟᱢ ᱞᱟᱹᱜᱤᱫᱚᱜ ᱠᱟᱱᱟ᱾ ᱦᱚᱜᱼᱚᱭ ᱨᱚᱦᱚᱭᱟ ᱥᱮ ᱜᱚᱴᱟᱢ ᱯᱟᱸᱡᱟ ᱠᱚᱣᱟ ᱧᱟᱢ ᱜᱮ ᱵᱟᱢ ᱧᱟᱢ ᱠᱚᱣᱟ᱾ ᱚᱱᱟ ᱦᱮᱸ ᱚᱱᱟ ᱦᱚᱸ ᱢᱤᱫ ᱯᱚᱠᱠᱷᱮ ᱫᱚ ᱱᱟᱯᱟᱭ ᱜᱮᱭᱟ᱾
ᱦᱮᱸ ᱛᱤᱱᱟᱹᱜ ᱮᱨ ᱠᱚᱢ ᱠᱟᱜᱼᱟ ᱠᱚ ᱡᱟᱦᱟᱸ ᱛᱤᱱᱟᱹᱜ ᱠᱚ ᱫᱟᱲᱮᱭᱟᱜᱼᱟ ᱨᱚᱦᱚᱭ ᱱᱤᱡᱮ ᱛᱮ ᱟᱨ ᱚᱱᱠᱟ ᱧᱟᱢ ᱜᱚᱫᱚᱜ ᱠᱷᱟᱱ ᱢᱟᱠᱚ ᱴᱷᱤᱠ ᱜᱮᱭᱟ ᱟᱫᱚ ᱢᱤᱫᱴᱟᱝ ᱱᱚᱜ ᱱᱚᱝᱠᱟ ᱫᱟᱜ ᱢᱤᱫ ᱛᱮ